ᱦᱮᱞᱳ ᱦᱳᱭ ᱡᱚᱦᱟᱨ ᱜᱮ ᱾
ᱟᱸᱡᱚᱢ ᱜᱮ, ᱟᱸᱡᱚᱢᱚᱜ ᱠᱟᱱᱟ ᱥᱮ ᱤᱧᱟᱜ ᱨᱚᱲ
ᱫᱤᱭᱮ ᱪᱮᱫ ᱮ ᱪᱮᱠᱟ ᱦᱩᱭᱩᱜ ᱠᱟᱱᱟ ᱱᱤᱛᱚᱜ ᱾ ᱦᱮᱸ ᱜᱮᱫᱚᱜ ᱱᱟᱥᱮ ᱱᱟᱥᱮ
ᱟᱢᱟᱜ ᱨᱚᱲ ᱜᱮᱫ ᱠᱟᱱᱟ᱾ ᱦᱳᱭ ᱦᱳᱭ ᱟᱸᱡᱚᱢᱚᱜ ᱠᱟᱱᱟ ᱾
ᱱᱤᱛᱚᱜ ᱟᱸᱡᱚᱢᱚᱜ ᱠᱟᱱᱟ?
ᱦᱳᱭᱻᱦᱳᱭ ᱟᱸᱡᱚᱢᱚᱜ ᱠᱟᱱᱟ ᱾
ᱢᱟᱱᱮ ᱠᱮᱫᱳ ᱦᱳᱭᱱᱟ᱾
ᱟᱯᱮᱭᱟᱜ ᱜᱮ ᱵᱟᱝ
ᱪᱤᱠᱟᱭ ᱦᱳᱭᱳᱜ ᱟᱠᱟᱱᱟ ᱾ ᱦᱳᱭ ᱦᱳᱭ ᱠᱟᱱᱟ ᱮᱱᱟᱱ ᱨᱮᱜᱮ ᱾ ᱡᱟᱹᱯᱤᱫ ᱜᱮ ᱵᱟᱹᱠᱤ ᱢᱮᱱᱟᱜ ᱠᱟᱫᱟ ᱾ ᱦᱩᱸ ᱫᱮᱭᱮ ᱪᱮᱫ ᱪᱮᱠᱟ ᱦᱩᱭᱩᱜ ᱠᱟᱱᱟ ᱱᱤᱛᱳᱜ ᱫᱚ?
ᱪᱮᱫ ᱜᱮ ᱵᱟᱝ ᱱᱚᱜᱼᱚᱭ ᱟᱨᱠᱤ ᱠᱟᱹᱴᱤᱡ ᱪᱮᱫ ᱜᱮ ᱵᱟᱝ ᱪᱤᱠᱟᱹ ᱦᱩᱭᱩᱜ ᱠᱟᱱᱟ ᱠᱟᱹᱴᱤᱡ ᱠᱟᱹᱢᱤ ᱦᱩᱭᱩᱜ ᱠᱟᱱ ᱛᱟᱦᱮᱸᱱᱟ ᱟᱫᱚ ᱛᱟᱨᱯᱚᱨ ᱚᱠᱛᱚ ᱧᱟᱢ ᱮᱱᱛᱮ ᱱᱚᱜ-ᱚᱭ ᱟᱨᱠᱤ ᱱᱚᱣᱟ ᱠᱚᱞ ᱮᱯ ᱨᱮᱜᱮ ᱠᱟᱹᱢᱤ ᱦᱩᱭᱩᱜ ᱠᱟᱱᱟ ᱱᱤᱛᱚᱝ ᱫᱚ ᱾
ᱟᱪᱪᱷᱟ ᱟᱪᱪᱷᱟ, ᱦᱳᱭ ᱟᱨ ᱛᱮᱦᱮᱧ ᱫᱚᱧ ᱢᱮᱱ ᱪᱚᱭᱫᱟ ᱡᱮ ᱤᱧᱦᱚ ᱡᱚᱢ ᱠᱟᱛᱮᱜ ᱱᱚᱜᱚᱭ ᱪᱮᱛᱟᱱ ᱨᱤᱧ ᱫᱩᱲᱩᱵ ᱟᱠᱟᱱᱟ ᱪᱷᱟᱫᱽ ᱪᱮᱛᱟᱱ ᱨᱮ ᱦᱟᱸᱜ ᱾
ᱟᱪᱪᱷᱟᱻᱟᱪᱪᱷᱟᱻ᱾
ᱛ ᱢᱮᱱᱮᱜ ᱟᱹᱧ ᱡᱮ ᱛᱮᱦᱮᱧ ᱫᱚ ᱚᱱᱟ ᱠᱷᱮᱞ ᱫᱤᱠ ᱫᱤᱭᱮ ᱠᱤᱢᱵᱟ ᱟᱢᱟᱜ ᱦᱚᱵᱤᱥ? ᱪᱮᱫ ᱠᱚᱢ ᱠᱩᱥᱤᱭᱟᱜ ᱛᱟᱦᱮᱱᱟ? ᱫᱤᱱᱟᱹᱢ ᱫᱤᱱ ᱡᱤᱭᱤᱱ ᱨᱮ ᱦᱳᱭ ᱚᱱᱟ ᱤᱫᱤ ᱠᱟᱛᱮᱜ ᱜᱮ ᱢᱤᱫᱵᱟᱨ ᱠᱟᱛᱷᱟ ᱞᱟᱹᱭ ᱛᱟᱞᱟᱝ ᱢᱮᱧ ᱢᱮ ᱾
ᱠᱷᱮᱞ ᱤᱫᱤ ᱠᱟᱛᱮᱜ ᱦᱮᱸᱥᱮ ᱪᱮᱫ ᱞᱮᱠᱟᱱ ᱠᱷᱮᱞ ᱞᱟᱹᱭ ᱢᱮᱥᱮ?
ᱠᱷᱮᱞ ᱵᱚᱞᱛᱮ ᱢᱳᱵᱟᱭᱤᱞ ᱨᱮᱱᱟᱜ ᱵᱷᱤᱰᱭᱳ ᱜᱮᱢ ᱦᱳᱭᱪᱚᱱ ᱠᱤᱝᱵᱟ ᱚᱯᱷᱞᱟᱭᱤᱱ ᱜᱮᱢ ᱦᱳᱪᱚᱱ ᱠᱤᱝᱵᱟ ᱡᱟᱦᱟᱸ ᱢᱟᱴᱷ ᱨᱮ ᱫᱟᱹᱲᱟᱜ? ᱠᱤᱢᱵᱟ ᱱᱚᱜᱼᱚᱭ ᱠᱨᱤᱠᱮᱴ ᱯᱷᱩᱴᱵᱚᱞ? ᱟᱢ ᱪᱮᱜ ᱞᱮᱠᱟᱱᱟᱜ ᱢᱟᱱᱮᱢ ᱠᱩᱥᱤᱭᱟᱜ ᱛᱟᱦᱮᱸᱱᱟ ᱵᱷᱟᱹᱜᱤᱭᱟᱜ ᱜᱮ ᱞᱟᱹᱭ ᱢᱮ?
ᱟᱪᱪᱷᱟ, ᱠᱷᱮᱞ ᱵᱚᱞᱛᱮ ᱤᱧ ᱫᱚ ᱠᱟᱹᱴᱤᱡ ᱵᱮᱞᱟ ᱠᱷᱚᱱ ᱫᱚ ᱢᱟᱱᱮ ᱠᱩᱲᱤ ᱦᱚᱯᱚᱱ ᱛᱚ ᱛᱚᱢ ᱵᱩᱡᱽ ᱮᱜ ᱠᱟᱱ ᱜᱮᱭᱟ ᱟᱭᱢᱟ ᱦᱚᱲᱟᱜ ᱱᱤᱭᱟᱹ, ᱟᱸ ᱠᱩᱥᱤᱭᱟᱜ ᱜᱮᱭᱟ ᱠᱚ ᱟᱭᱢᱟ ᱦᱚᱲ, ᱯᱷᱩᱴᱵᱚᱞ ᱠᱚ ᱠᱨᱤᱠᱮᱴ ᱠᱚ ᱴᱷᱤᱠ ᱜᱮᱭᱟ ᱛᱚ ᱤᱧᱦᱚᱸ ᱠᱩᱥᱤ ᱫᱩᱧ ᱠᱩᱥᱤᱭᱟᱜ ᱜᱮᱭᱟ, ᱮᱱᱠᱷᱟᱱ ᱜᱟᱛᱮ ᱫᱚ ᱛᱤᱥᱦᱚᱸ ᱵᱟᱹᱧ ᱜᱟᱛᱮ ᱵᱟᱲᱟᱣ ᱠᱟᱱᱟ ᱾ ᱛᱚᱵᱮ ᱯᱷᱩᱴᱵᱚᱞ ᱠᱷᱟᱹᱞᱤ ᱠᱟᱹᱴᱤᱡ ᱢᱤᱫ ᱫᱷᱟᱱᱤᱧ ᱜᱟᱛᱮ ᱞᱮᱱᱟ ᱾ ᱢᱟᱱᱮ ᱜᱟᱛᱮᱜ ᱠᱟᱱ ᱛᱟᱦᱮᱸᱱᱤᱧ ᱠᱤᱪᱷᱩ ᱫᱤᱱ ᱛᱟᱨᱯᱚᱨᱮ ᱫᱚ ᱟᱫᱚ ᱵᱟᱹᱧ ᱜᱟᱛᱮ ᱠᱟᱱᱟ, ᱟᱨ ᱛᱟᱨᱯᱚᱨᱮ ᱠᱩᱲᱤ ᱜᱤᱫᱽᱨᱟᱹ ᱫᱚ ᱛᱟᱨᱯᱚᱨᱮ ᱠᱟᱹᱴᱤᱡ ᱵᱮᱞᱟ ᱨᱮ ᱡᱟᱦᱟᱸ ᱠᱚᱠᱚ ᱠᱷᱮᱞ ᱠᱟᱱ ᱛᱟᱦᱮᱸᱱᱟ ᱥᱮ ᱟᱭᱩᱵ ᱵᱮᱞᱟ ᱟᱭᱢᱟ ᱜᱟᱛᱮ ᱢᱤᱫ ᱥᱟᱶᱛᱮ ᱥᱮ ᱤᱥᱠᱩᱞ ᱠᱚᱨᱮ ᱠᱤᱛ, ᱠᱤᱛ ᱡᱟᱦᱟᱸ ᱠᱚ ᱜᱟᱛᱮᱜ ᱠᱟᱱ ᱛᱟᱦᱮᱸᱱᱟ ᱦᱳᱭᱥᱮ ᱚᱱᱟ ᱚᱱᱟᱧ ᱜᱟᱛᱮᱜ ᱠᱟᱱ ᱛᱟᱦᱮᱸᱱᱟ ᱟᱨ ᱵᱮᱰᱢᱤᱱᱴᱚᱱ ᱡᱟᱦᱟᱸ
ᱦᱳᱭᱻᱦᱳᱭᱻ᱾
ᱵᱮᱰᱢᱤᱱᱴᱚᱱ ᱫᱚ ᱱᱤᱛᱚᱝ ᱦᱚᱸ ᱠᱷᱮᱞ ᱫᱚ ᱦᱳᱭᱳ ᱜᱮᱭᱟ᱾ ᱚᱱᱟ ᱢᱤᱫᱴᱮᱱ ᱜᱮ ᱢᱮᱱᱟᱜᱼᱟ ᱡᱟᱦᱟᱸ ᱫᱚ, ᱮᱠᱷᱚᱱᱳ ᱦᱚᱸᱧ ᱠᱷᱮᱞ ᱜᱮᱭᱟ ᱟᱨ ᱮᱴᱟᱜ ᱠᱤᱪᱷᱩ ᱫᱚ ᱵᱟᱹᱧ ᱠᱷᱮᱞ ᱜᱮᱭᱟ᱾ ᱟᱨ ᱚᱱᱞᱟᱭᱤᱱ ᱜᱮᱢ ᱵᱟᱝ ᱚᱱᱞᱟᱭᱤᱱ ᱜᱮᱢ ᱢᱟᱱᱮ ᱯᱷᱳᱱ ᱠᱚᱨᱮ ᱦᱚᱸ ᱵᱟᱹᱧ ᱜᱟᱛᱮᱜ ᱜᱮᱭᱟ ᱪᱮᱫ ᱜᱮ ᱥᱩᱫᱩ ᱚᱯ ᱚᱯᱷᱞᱟᱭᱤᱱ ᱨᱮᱜᱮ ᱢᱤᱫᱴᱮᱡ ᱜᱮᱢ ᱢᱮᱱᱟᱜᱼᱟ ᱡᱟᱦᱟᱸ ᱫᱚ ᱡᱚᱠᱷᱚᱱ ᱦᱳᱭᱛᱳ ᱯᱷᱳᱱ ᱨᱮ ᱨᱤᱪᱟᱨᱡᱽ ᱵᱟᱹᱱᱩᱜᱼᱟ ᱥᱮ ᱢᱚᱸᱡᱽ ᱵᱟᱝ ᱵᱩᱡᱷᱟᱹᱜ ᱠᱟᱱᱟ, ᱚᱠᱛᱚ ᱵᱟᱝ ᱯᱟᱨᱚᱢᱚᱜ ᱠᱟᱱᱟ ᱩᱱ ᱚᱠᱛᱚ᱾ ᱚᱯᱷᱞᱟᱭᱤᱱ ᱜᱮᱢ ᱮᱢᱱᱤ ᱢᱟᱱᱮ ᱚᱠᱛᱚ ᱯᱟᱨᱚᱢᱚᱜ ᱞᱟᱹᱜᱤᱜ ᱤᱧ ᱜᱟᱛᱮᱜ ᱜᱮᱭᱟ, ᱮᱭ ᱟᱨᱠᱤ ᱛᱟᱪᱷᱟᱲᱟ ᱟᱨ ᱠᱷᱮᱞ ᱫᱚ ᱥᱮᱨᱚᱠᱚᱢ ᱫᱚ ᱦᱸ ᱵᱟᱹᱧ ᱠᱷᱮᱞ ᱜᱮᱭᱟ ᱛᱚᱵᱮ ᱠᱷᱮᱞ ᱧᱮᱞ ᱫᱩᱧ ᱧᱮᱞ ᱜᱮᱭᱟ ᱢᱟᱡᱷᱮ ᱢᱟᱡᱷᱮ ᱚᱱᱟ ᱯᱷᱩᱴᱵᱚᱞ ᱠᱷᱮᱞ ᱠᱚ ᱦᱩᱭᱩᱜ ᱜᱮᱭᱟ ᱥᱮ ᱟᱨ ᱠᱨᱤᱠᱮᱴ ᱡᱚᱠᱷᱚᱱ ᱠᱷᱮᱞ ᱦᱩᱭᱩᱜ ᱜᱮᱭᱟ, ᱛᱚᱠᱷᱚᱱᱤᱧ ᱧᱮᱞᱟ ᱢᱟᱡᱷᱮ ᱢᱟᱡᱷᱮ ᱠᱤᱱᱛᱩ ᱧᱮᱞ ᱫᱩᱧ ᱧᱮᱞ ᱜᱮᱭᱟ ᱢᱮᱱᱠᱷᱟᱱ ᱵᱩᱡ ᱫᱚ ᱵᱟᱹᱧ ᱵᱩᱡ ᱫᱟᱲᱮᱭᱟᱜᱼᱟ, ᱚᱱᱠᱟ ᱞᱮᱠᱟ ᱫᱚ ᱢᱟᱱᱮ ᱪᱮᱫ ᱦᱳᱭᱳᱜ ᱠᱟᱱᱟ ᱪᱮᱫ ᱵᱟᱝ ᱦᱳᱭᱳᱜ ᱠᱟᱱᱟ ᱥᱩᱫᱩᱧ ᱧᱮᱞ ᱜᱮᱭᱟ ᱚᱱᱟᱜᱮ
ᱦᱳᱭ ᱟᱨ ᱱᱚᱜᱼᱚᱭ ᱡᱮ ᱮᱠᱷᱚᱱ ᱱᱚᱜᱚᱭ ᱯᱷᱤᱯᱟ ᱚᱣᱟᱨᱞᱰ ᱠᱟᱯ ᱠᱚ ᱦᱩᱭᱩᱜ ᱠᱟᱱᱟ, ᱥᱮ ᱚᱱᱟ ᱠᱚᱫᱚ ᱛᱚ ᱧᱮᱞ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱛᱟᱦᱚᱞᱮ?
ᱵᱟᱝ ᱵᱟᱹᱧ ᱧᱮᱞ ᱜᱮᱭᱟ ᱵᱟᱹᱧ ᱧᱮᱞ ᱠᱟᱫᱟ ᱟᱨᱠᱤ
ᱞᱟᱭᱤᱵ ᱠᱷᱮᱞ ᱡᱟᱦᱟᱸ ᱠᱚ ᱢᱮᱛᱟᱜ ᱠᱟᱱᱟ ᱞᱟᱭᱤᱵ
ᱦᱳᱭᱻᱦᱳᱭᱻᱦᱳᱭᱻ᱾ ᱵᱩᱡᱮᱜ ᱠᱟᱱ ᱜᱤᱭᱟᱹᱧ ᱵᱟᱧ ᱵᱟᱝ ᱧᱮᱞ ᱦᱩᱭ ᱠᱟᱱᱟ᱾
ᱟᱪᱪᱷᱟᱻᱟᱪᱪᱷᱟᱻ᱾
ᱟᱢᱮᱢ ᱧᱮᱞ ᱵᱟᱲᱟᱭ ᱫᱟ ᱥᱮ?
ᱦᱳᱭ ᱧᱮᱞ ᱫᱚ ᱦᱩᱭᱩᱜ ᱜᱮᱭᱟ ᱡᱮᱦᱩᱛᱩ ᱱᱚᱣᱟ ᱥᱟᱵᱥᱠᱨᱤᱯᱥᱮᱱ ᱢᱟᱱᱮ ᱯᱚᱭᱥᱟ ᱫᱤᱭᱮ ᱴᱟᱠᱟ ᱫᱤᱭᱮ ᱧᱮᱞ ᱦᱩᱭᱩᱜ ᱠᱟᱱᱟ ᱥᱮ ᱵᱤᱫᱮᱥ ᱨᱮᱭᱟᱜ ᱠᱷᱮᱞ ᱢᱟᱱᱮ ᱵᱟᱝ ᱠᱚ ᱫᱩᱫᱟᱝᱠᱟ ᱫᱟ ᱚᱱᱠᱟ ᱦᱚᱞᱮ ᱫᱚ ᱮᱴᱟᱜ ᱮᱯᱞᱤᱠᱮᱥᱚᱱ ᱨᱮᱫᱚ ᱛᱟᱦᱚᱞᱮ ᱠᱷᱟᱱ ᱯᱚᱭᱥᱟ ᱮᱢ ᱠᱟᱛᱮ ᱧᱮᱞ ᱦᱩᱭᱩᱜ ᱠᱟᱱᱟ ᱚᱱᱟ ᱠᱚᱫᱚ᱾
ᱟᱪᱪᱷᱟ ᱟᱪᱪᱷᱟ ᱚᱱᱠᱚ ᱜᱮ ᱱᱮᱛᱟᱨ ᱫᱚ ᱡᱚᱛᱚ ᱮᱯ ᱨᱮᱜᱮ ᱡᱟᱦᱟᱸ ᱜᱮᱢ ᱡᱟᱦᱟᱸ ᱪᱤᱠᱟᱹᱭᱟ ᱚᱱᱟ ᱨᱮᱜᱮ ᱯᱚᱭᱥᱟ ᱮᱢ ᱢᱮ ᱛᱟᱨᱯᱚᱨ ᱧᱮᱞ ᱢᱮ᱾
ᱩᱸ ᱦᱳᱭ ᱦᱳᱭ ᱠᱷᱮᱞᱟ ᱮᱠᱷᱟᱱ ᱫᱚ
ᱦᱮᱸ ᱟᱨ ᱡᱚᱛᱚ ᱠᱚᱲᱟ ᱦᱚᱯ ᱦᱚᱯᱚᱱ ᱥᱮ ᱵᱟᱵᱟ ᱦᱚᱲ ᱜᱮ ᱠᱷᱮᱞ ᱫᱚᱠᱚ ᱧᱮᱞ ᱜᱮᱭᱟᱧ ᱧᱮᱞ ᱟᱠᱟᱫ ᱠᱚᱣᱟ᱾ ᱠᱩᱲᱤ ᱦᱚᱯᱚᱱ ᱦᱚᱸᱠᱚ ᱧᱮᱞ ᱜᱮᱭᱟ᱾ ᱟᱫᱚ ᱟᱭᱳ ᱦᱚᱲ ᱫᱚ ᱵᱟᱠᱚ ᱧᱮᱞ ᱜᱮᱭᱟ ᱥᱮ ᱵᱮᱥᱤ ᱫᱚ ᱚᱱᱟᱜᱮ ᱟᱨᱠᱤ᱾
ᱦᱳᱭ ᱠᱷᱮᱞᱟ ᱠᱚ ᱢᱮᱱᱮᱫ ᱤᱧ ᱡᱮ ᱱᱚᱜᱼᱚᱭ ᱠᱷᱮᱞ ᱵᱟᱫᱮ ᱡᱟᱦᱟᱱᱟᱜ ᱚᱱᱠᱟ ᱟᱢ ᱢᱟᱱᱮ ᱚᱞ ᱠᱤᱝᱵᱟ ᱟᱸᱠᱟᱣ ᱚᱱᱠᱟᱱᱟᱜ ᱡᱟᱦᱟᱱᱟᱜ ᱦᱚᱵᱤᱥ ᱠᱚ ᱢᱮᱱᱟᱜ ᱛᱟᱢᱟ ᱪᱟᱞᱟᱜ ᱛᱟᱢᱟ?
ᱚᱞ ᱠᱤᱢᱵᱟ ᱟᱸᱠᱟᱣ
ᱪᱷᱚᱵᱤ ᱟᱸᱠᱟᱣ ᱠᱩ
ᱪᱷᱚᱵᱤ ᱟᱸᱠᱟᱣ ᱫᱚ ᱢᱟᱱᱮ ᱩᱱᱟᱹᱜ ᱮᱸ ᱵᱷᱟᱜᱤ ᱴᱷᱤᱠ ᱞᱮᱠᱟ ᱫᱚ ᱵᱟᱹᱧ ᱟᱸᱠᱟᱣ ᱫᱟᱲᱮᱜ ᱜᱮᱭᱟ ᱛᱚᱵᱮ ᱡᱚᱠᱷᱚᱱ ᱠᱟᱹᱢᱤ ᱛᱟᱦᱮᱱᱤᱧ ᱥᱮ ᱟᱸᱠᱟᱣ ᱦᱩᱭᱩᱜᱼᱟ ᱡᱚᱠᱷᱚᱱ ᱛᱚᱠᱷᱚᱱ ᱫᱚ ᱛᱚᱠᱷᱚᱱ ᱫᱚ ᱴᱷᱤᱠᱤᱧ ᱟᱸᱠᱟᱣᱟ ᱢᱟᱱᱮ ᱮᱢᱱᱤ ᱡᱮ ᱱᱚᱝᱠᱟ ᱫᱤᱱᱟᱹᱢ ᱟᱠᱟᱸᱠᱟᱣ ᱨᱮᱱᱟᱜ ᱢᱤᱫᱴᱮᱱ ᱡᱟᱦᱟᱸ ᱤᱭᱟᱹ ᱛᱟᱦᱮᱱᱟ᱾ ᱤᱪᱪᱷᱟᱹ ᱛᱟᱦᱮᱟᱸᱱᱟᱥᱮ ᱚᱱᱠᱟ ᱫᱚ ᱵᱟᱹᱱᱩᱜ-ᱟ᱾ ᱟᱨ ᱚᱞ ᱠᱚᱨᱮᱱᱟᱜ ᱚᱞ ᱫᱚ ᱚᱞ ᱫᱚ ᱚᱞ ᱵᱟᱲᱟ ᱦᱩᱭᱩᱜ ᱜᱮᱭᱟ᱾ ᱚᱱᱠᱟ ᱫᱚ ᱵᱟᱝ᱾ ᱛᱚᱵᱮ ᱛᱚᱵᱮ ᱤᱧ ᱫᱚ ᱵᱮᱥᱤ ᱚᱱᱟ ᱥᱮᱨᱮᱧ ᱥᱮᱨᱮᱧᱤᱧ ᱠᱩᱥᱤᱭᱟᱜ ᱜᱮᱭᱟ᱾ ᱥᱮᱨᱮᱧ ᱫᱚ ᱫᱤᱱ ᱫᱤᱱᱟᱹᱢᱜᱤᱧ ᱦᱮᱸ ᱥᱮᱨᱮᱧ ᱫᱚ ᱫᱤᱱᱟᱹᱢ ᱜᱤᱧ ᱪᱚᱨᱪᱟᱭ ᱜᱮᱭᱟ᱾
ᱥᱮᱨᱮᱧ ᱟᱸᱡᱚᱢ ᱥᱮ ᱟᱢ ᱥᱮᱨᱮᱧ ᱮᱢ ᱯᱮᱠᱴᱤᱥ ᱛᱟᱱᱟᱜ ᱜᱮᱭᱟ᱾
ᱥᱮᱨᱮᱧ ᱟᱸᱡᱚᱢ ᱦᱚᱸ ᱟᱨ ᱥᱤᱨᱤᱧ ᱮᱸᱻ ᱟᱸᱡᱚᱢ ᱠᱟᱛᱮᱫ ᱥᱮᱨᱮᱧ ᱯᱨᱮᱠᱴᱤᱥ ᱥᱮ ᱱᱤᱡᱮ ᱛᱮ ᱥᱮᱨᱮᱧ ᱠᱚᱨᱟᱣ ᱟᱨ ᱱᱤᱡᱮᱨᱟᱜ ᱥᱮᱨᱮᱧ ᱨᱮᱠᱚᱨᱰ, ᱱᱚᱣᱟ ᱱᱚᱶᱟᱧ ᱠᱩᱥᱤᱭᱟᱜ ᱜᱮᱭᱟ, ᱱᱤᱡᱮᱨᱟᱜ ᱥᱮᱨᱮᱧ ᱤᱧ ᱨᱮᱠᱚᱨᱰ ᱜᱮᱭᱟ ᱨᱮᱠᱚᱨᱰ ᱠᱟᱛᱮᱫ ᱚᱱᱟ ᱟᱵᱟᱨ ᱟᱸ ᱦᱮᱰᱯᱷᱳᱱ ᱞᱟᱜᱟᱣ ᱠᱟᱛᱮᱫ ᱟᱸᱡᱚᱢ᱾
ᱟᱪᱪᱷᱟ ᱟᱪᱪᱷᱟ ᱢᱟᱱᱮ ᱚᱱᱟ ᱥᱮᱨᱮᱧ ᱫᱚ ᱦᱤᱱᱫᱤ ᱥᱮᱨᱮᱧ ᱴᱟᱭᱤᱯ ᱥᱮ ᱱᱚᱣᱟ ᱟᱵᱚᱣᱟᱜ ᱮᱸᱻ ᱡᱟᱱᱟᱢ ᱟᱲᱟᱝ ᱛᱮ ᱨᱮᱱᱟᱜ ᱥᱮᱨᱮᱧ ᱦᱮᱡ
ᱦᱮᱸ ᱟᱵᱚ ᱡᱟᱱᱟᱢ ᱟᱲᱟᱝ ᱛᱮᱱᱟᱜ ᱥᱮᱨᱮᱧ ᱦᱚᱸ ᱦᱩᱭᱩᱜ ᱜᱮᱭᱟ᱾ ᱟᱨ ᱛᱟᱨᱯᱚᱨᱮ ᱦᱤᱱᱫᱤ ᱛᱮᱱᱟᱜ ᱥᱮᱨᱮᱧ ᱦᱚᱸ ᱦᱩᱭᱩᱜ ᱜᱮᱭᱟ᱾ ᱟ ᱵᱟᱝᱞᱟ ᱛᱮᱱᱟᱜ ᱥᱮᱨᱮᱧ ᱦᱚᱸ ᱦᱳᱭᱳᱜ ᱜᱮᱭᱟ᱾ ᱛᱟᱨ ᱯᱚᱨ ᱡᱟᱦᱟᱸ ᱟᱨᱦᱚᱸ ᱨᱚᱵᱤᱱᱫᱨᱚ ᱥᱚᱝᱜᱤᱛ ᱢᱮᱱᱟᱜ-ᱟ ᱥᱮ ᱚᱱᱟ ᱦᱚᱸ ᱦᱳᱭᱳᱜ ᱜᱮᱭᱟ ᱢᱟᱱᱮ ᱡᱚᱛᱚ ᱥᱮᱨᱮᱧ ᱜᱮ᱾
ᱦᱳᱭ ᱦᱳᱭ ᱦᱳᱭ ᱟᱪᱪᱷᱟ ᱚᱱᱟ ᱪᱷᱟᱲᱟ ᱪᱮᱫ ᱠᱚᱢ ᱪᱮᱠᱟᱭ ᱛᱟᱦᱮᱫ-ᱟ? ᱯᱷᱤᱨᱤ ᱴᱟᱭᱤᱢ ᱨᱮᱢ ᱧᱟᱢ ᱞᱮᱠᱷᱟᱡ᱾
ᱟᱪᱪᱷᱟ ᱯᱷᱤᱨᱤ ᱴᱟᱭᱤᱢ? ᱯᱷᱤᱨᱤ ᱴᱟᱭᱤᱢ ᱤᱧ ᱧᱟᱢ ᱞᱮᱠᱷᱟᱱ ᱟᱨ ᱪᱮᱫ ᱤᱧ ᱪᱤᱠᱟᱹᱭ ᱜᱮᱭᱟ ᱪᱮᱫ ᱜᱮ ᱵᱟᱹᱧ ᱪᱤᱠᱟᱹᱭ ᱜᱮᱭᱟ᱾ ᱚᱲᱟᱜ ᱨᱮᱱ ᱦᱚᱲ ᱥᱟᱶ ᱜᱤᱧ ᱜᱟᱱ ᱜᱟᱞᱢᱟᱨᱟᱣᱟ᱾ ᱳᱭ ᱟᱨᱠᱤ᱾
ᱢᱟᱱᱮ ᱚᱞᱚᱜ ᱯᱟᱲᱦᱟᱜ ᱠᱟᱱ ᱜᱮᱭᱟᱢ ᱥᱮ ᱦᱳᱭ᱾
ᱦᱳᱭ ᱦᱳᱭ ᱚᱞᱚᱜ ᱫᱚᱧ ᱚᱞᱚᱜ ᱯᱟᱲᱦᱟᱜ ᱠᱟᱱ ᱜᱮᱭᱟ᱾
ᱦᱳᱭ ᱛᱟᱦᱞᱮ ᱢᱟᱱᱮ ᱚᱞᱚᱜ ᱯᱟᱲᱦᱟᱣ ᱢᱟᱱᱮ
ᱦᱮᱸ ᱞᱟᱹᱭ ᱞᱮᱜᱤᱧ ᱦᱮᱸ᱾ ᱮᱠᱷᱚᱱ ᱫᱚ ᱚᱞᱚᱜ ᱯᱟᱲᱦᱟᱜ ᱦᱩᱭᱩᱜ ᱠᱟᱱᱟ ᱛᱚ ᱟᱫᱚ ᱥᱮᱨᱚᱠᱚᱢ ᱯᱷᱤᱨᱤ ᱴᱟᱭᱤᱢ ᱫᱚ ᱵᱟᱹᱱᱩᱜ- ᱥᱮ ᱛᱤ ᱨᱮᱫᱚ᱾ ᱟᱫᱚ ᱚᱞᱚᱜ ᱯᱟᱲᱦᱟᱣ ᱞᱮᱜᱮ ᱱᱤᱛᱚᱜ ᱫᱚ ᱵᱚᱞᱚᱱ ᱢᱤᱱᱟᱹᱧᱟ᱾
ᱦᱳᱭ ᱟᱫᱚ ᱪᱚᱵᱵᱤᱥ ᱜᱷᱚᱱᱴᱟ ᱛᱚ ᱚᱞᱚᱜ ᱵᱟᱝ ᱜᱟᱱᱚᱜᱼᱟ ᱠᱚᱢ ᱥᱮ ᱠᱚᱢ ᱢᱟᱭᱤᱱᱰ ᱯᱷᱮᱥ ᱞᱟᱹᱜᱤᱫ ᱛᱮ ᱦᱮᱸ ᱢᱟᱱᱮ ᱵᱚᱦᱚᱜ ᱨᱟᱣᱟᱞ ᱞᱟᱹᱜᱤᱫ ᱛᱮ ᱟᱵᱚ ᱡᱟᱦᱟᱱᱟᱜ ᱚᱱᱠᱟᱱᱟᱜ ᱵᱚᱱ ᱠᱟᱹᱢᱤᱭᱟ ᱡᱟᱛᱮ ᱢᱟᱥᱮ ᱴᱷᱤᱠ ᱵᱚᱱ ᱵᱩᱡᱟᱹ ᱦᱚᱲᱢᱚ ᱡᱤᱭᱟᱹ ᱡᱤᱭᱟᱹᱲ ᱱᱟᱥᱮᱱᱟᱜ ᱵᱩᱡᱷᱟᱹᱜᱼᱟ
ᱦᱳᱭ ᱚᱱᱮᱧ ᱢᱮᱛᱟᱜ ᱢᱮ ᱵᱚᱦᱚᱜ ᱢᱟᱱᱮ ᱴᱷᱤᱠ ᱫᱚᱦᱚ ᱞᱟᱹᱜᱤᱫ ᱛᱮ ᱚᱱᱮ ᱥᱮᱨᱮᱧ ᱥᱮᱨᱮᱧ ᱠᱮᱜ ᱜᱤᱭᱟᱹᱧ ᱥᱮᱨᱮᱧ ᱤᱧ ᱨᱮᱠᱚᱨᱰ ᱛᱤᱧᱟᱹ ᱥᱮᱨᱮᱧ ᱤᱧ ᱟᱸᱡᱚᱢ-ᱟ ᱟᱫᱚ ᱚᱱᱟ ᱥᱮᱨᱮᱧ ᱤᱧ ᱨᱮᱠᱚᱨᱰ ᱛᱤᱧᱟᱹ ᱟᱫᱚ ᱥᱮᱨᱮᱧ ᱨᱮᱠᱚᱨᱰ ᱠᱟᱛᱮᱜ ᱟᱵᱟᱨ ᱤᱧ ᱟᱸᱡᱚᱢ ᱠᱮᱫ ᱜᱮ ᱱᱚᱣᱟ ᱜᱮ ᱦᱳᱭᱳᱜ ᱠᱟᱱᱟ ᱤᱧᱟᱹᱜ ᱯᱷᱤᱨᱤ ᱴᱟᱭᱤᱢ ᱨᱮᱭᱟᱜ ᱤᱭᱟᱹ ᱫᱚ ᱢᱟᱱᱮ ᱵᱚᱦᱚᱜ ᱦᱟᱢᱟᱞ ᱛᱟᱦᱮᱸ ᱞᱮᱱ ᱠᱷᱟᱱ ᱵᱚᱦᱚᱜ ᱨᱟᱣᱟᱞ ᱞᱟᱹᱜᱤᱫ
ᱦᱳᱭ ᱦᱳᱭ ᱦᱳᱭ ᱟᱨ ᱫᱟᱬᱟ ᱫᱟᱬᱟ ᱨᱮᱱᱟᱜ ᱤᱪᱪᱷᱟᱹ ᱠᱚᱫᱚ ᱢᱮᱱᱟᱜ ᱟᱥᱮ ᱵᱟᱱᱩᱜ
ᱫᱟᱨᱟ ᱨᱮᱱᱟᱜ ᱤᱪᱪᱷᱟᱹ ᱠᱚᱫᱚ ᱦᱩᱸ ᱢᱮᱱᱟᱜ ᱜᱮᱭᱟ ᱫᱟᱬᱟᱱ ᱨᱮᱭᱟᱜ ᱤᱪᱪᱷᱟᱹ ᱠᱚᱫᱚ ᱢᱮᱱ ᱫᱚ ᱢᱮᱱᱟᱜ ᱫᱚ ᱢᱮᱱᱟᱜ ᱜᱮᱭᱟ ᱥᱮ ᱟᱫᱚ ᱠᱩᱲᱤ ᱦᱚᱯᱚᱱ ᱫᱚᱢ ᱵᱩᱡᱽ ᱮᱫ ᱠᱟᱱ ᱜᱮᱭᱟ ᱚᱲᱟᱜ ᱠᱷᱚᱱ ᱫᱚ ᱮᱠᱞᱟ ᱦᱚᱸ ᱫᱟᱬᱟᱱ ᱫᱚ ᱵᱟᱠᱚ ᱟ ᱵᱟᱠᱚ ᱠᱩᱞ ᱢᱮᱭᱟ ᱥᱮ ᱟᱨ ᱟᱠᱚ ᱢᱟᱛᱚ ᱵᱟᱠᱚ ᱪᱟᱞᱟᱜᱼᱟ ᱥᱮᱨᱚᱠᱚᱢ ᱫᱟᱬᱟᱱ ᱦᱚᱸ ᱟᱨ ᱮᱠᱞᱟ ᱦᱚᱸ ᱵᱟᱠᱚ ᱠᱩᱞ ᱜᱚᱜ ᱠᱟᱢᱟ ᱟᱨ ᱡᱟᱦᱟᱸᱭ ᱥᱟᱶ ᱡᱟᱦᱟᱸᱭ ᱥᱟᱶ ᱦᱚᱢ ᱪᱟᱞᱟᱜᱼᱟ ᱪᱤᱠᱟᱹ ᱛᱮ ᱩᱱᱠᱩ ᱦᱚᱸ ᱚᱲᱟᱜ ᱨᱮᱱ ᱦᱚᱲ ᱧᱮᱞ ᱫᱚᱨᱠᱟᱨ ᱛᱟᱠᱚ ᱢᱟᱱᱮ ᱩᱱᱤ ᱡᱮᱱᱚ ᱩᱱᱤ ᱦᱚᱲᱮ ᱧᱮᱞ ᱠᱟᱫᱮᱭᱟ ᱵᱷᱟᱜᱤ ᱴᱷᱤᱠ ᱞᱮᱠᱟ ᱛᱮ ᱛᱚᱵᱮ ᱠᱷᱟᱱ ᱜᱮᱛᱚ ᱩᱱᱤ ᱥᱟᱶ ᱫᱟᱬᱟᱱ ᱮ ᱠᱩᱞ ᱠᱟᱢᱟ ᱛᱚᱵᱮ ᱫᱟᱬᱟ ᱟᱹᱜᱩᱭ ᱵᱮᱱ ᱥᱮ ᱡᱟᱦᱟᱸ ᱛᱮ ᱵᱮᱱ ᱪᱟᱞᱟᱜ ᱠᱟᱱᱟ ᱥᱟᱺᱜᱤᱧ ᱱᱚᱝᱠᱟ ᱟᱨᱠᱮ
ᱢᱟᱱᱮ ᱚᱱᱠᱟᱱ ᱟᱜ ᱡᱟᱭᱜᱟᱢ ᱫᱟᱲᱟ ᱡᱟᱦᱟᱸᱢ ᱠᱩᱥᱤᱭᱟᱜᱼᱟ
ᱵᱟᱹᱧ ᱫᱟᱬᱟ ᱠᱟᱫᱟ ᱚᱱᱟ ᱫᱚ ᱥᱩᱫᱷᱩ ᱠᱩᱥᱤ ᱟᱛᱮ ᱜᱮ ᱢᱮᱱᱟᱜᱼᱟ ᱮᱠᱷᱚᱱᱚ ᱟᱨ ᱤᱪᱪᱷᱟᱹ ᱫᱚ ᱢᱮᱱᱟᱜᱼᱟ ᱫᱟᱨᱟᱱ ᱪᱟᱞᱟᱜ ᱢᱟᱱᱮ ᱫᱟᱛᱟ ᱨᱮᱭᱟᱜ ᱟᱫᱚ ᱫᱮᱠᱟ ᱡᱟᱠ ᱢᱟᱱᱮ ᱯᱚᱨᱮ ᱛᱮ ᱡᱩᱫᱤ ᱚᱱᱠᱟ ᱚᱠᱛᱚ ᱧᱟᱢᱚᱜ ᱠᱷᱟᱱ, ᱥᱮ ᱚᱲᱟᱜ ᱨᱮᱱ ᱦᱚᱲ ᱠᱚ ᱟᱸ ᱨᱟᱹᱡᱤᱜ ᱠᱷᱟᱱ,
ᱦᱳᱭ ᱢᱟᱱᱮ ᱠᱳᱞᱠᱟᱛᱟ ᱵᱟᱡᱟᱨᱮᱢ ᱫᱟᱬᱟᱱᱮᱢ ᱥᱮᱱ ᱵᱟᱲᱟ ᱟᱠᱟᱱᱟ?
ᱵᱟᱹᱧ ᱪᱟᱞᱟᱣ ᱟᱠᱟᱱᱟ ᱚᱱᱠᱟ ᱫᱚ
ᱩᱸ ᱦᱮᱸᱛᱚ ᱢᱟᱱᱮ ᱟᱸᱡᱚᱢ ᱟᱠᱟᱫᱟᱢ ᱧᱮᱞ ᱢᱟᱱᱮ ᱢᱳᱵᱟᱭᱤᱞ ᱠᱟᱨᱮᱢ ᱧᱮᱞ ᱟᱠᱟᱫ ᱜᱮᱭᱟ ᱥᱮ?
ᱟᱸᱡᱚᱢ ᱫᱚᱧ ᱟᱸᱡᱚᱢ ᱟᱠᱟᱫᱟ ᱪᱟᱞᱟᱣ ᱠᱟᱹᱱᱟᱹᱧ ᱠᱤᱱᱛᱩ ᱥᱮᱨᱚᱠᱚᱢ ᱵᱷᱟᱵ ᱫᱚ ᱵᱟᱹᱧ ᱫᱟᱬᱟ ᱟᱠᱟᱫᱟ ᱥᱩᱫᱩ ᱠᱟᱹᱢᱤ ᱛᱟᱦᱮᱸ ᱠᱟᱱᱟ ᱠᱤᱪᱷᱩ ᱛᱚ ᱚᱱᱟ ᱠᱟᱹᱢᱤ ᱠᱟᱛᱮᱜ ᱜᱮ ᱨᱩᱣᱟᱹᱲᱟ ᱟᱨᱠᱤ ᱱᱚᱝᱠᱟ
ᱢᱟᱱᱮ ᱠᱳᱞᱠᱟᱛᱟ ᱵᱟᱡᱟᱨ ᱨᱮᱱᱟᱜ ᱚᱠᱟᱴᱟᱜ ᱡᱟᱭᱜᱟ ᱫᱚ ᱟᱹᱰᱤᱜᱤᱢ ᱠᱩᱥᱤᱭᱟᱜ ᱛᱟᱦᱮᱱᱟ?
ᱚᱠᱟᱴᱟ ᱡᱟᱭᱜᱟ
ᱦᱮᱸ
ᱠᱩᱥᱤ ᱫᱚ ᱪᱮᱫ ᱤᱧ ᱢᱮᱛᱟᱢ-ᱟ
ᱦᱮᱸᱛᱚ ᱠᱩᱥᱤ ᱵᱟᱝ ᱨᱮᱦᱚᱸ ᱧᱩᱛᱩᱢ ᱢᱤᱫ ᱵᱟᱨ ᱢᱤᱫ ᱵᱟᱨ ᱢᱤᱫ ᱵᱟᱨᱭᱟ ᱞᱟᱹᱭ ᱠᱟᱜ ᱢᱮ᱾
ᱧᱩᱛᱩᱢ ᱱᱤᱛᱚ ᱫᱚ ᱵᱟᱹᱧ ᱞᱟᱹᱭᱟ᱾
ᱜᱮᱭᱟᱥ
ᱦᱮᱸ ᱚᱱᱟ ᱵᱷᱤᱠᱴᱳᱨᱤᱭᱟ᱾ ᱢᱮᱱᱟᱜ ᱟᱥᱮ
ᱦᱳᱭ ᱦᱳᱭ ᱵᱷᱤᱠᱴᱳᱨᱤᱭᱟ ᱢᱮᱢᱳᱨᱤᱭᱟ
ᱦᱚᱸ ᱚᱱᱟᱜᱮ ᱵᱚᱦᱚᱜ ᱨᱮ ᱦᱮᱡ ᱮᱱ ᱛᱤᱧᱟ ᱪᱟᱞᱟᱜ ᱜᱮᱭᱟ ᱠᱚ ᱥᱮ ᱫᱚᱢᱮ ᱦᱚᱲ ᱜᱮ᱾ ᱟᱫᱚ ᱟᱫᱚ ᱚᱱᱟᱜᱮ ᱫᱚᱢᱮ ᱦᱚᱲ ᱠᱚ ᱪᱟᱞᱟᱜ ᱜᱮᱭᱟ ᱟᱫᱚ ᱯᱷᱳᱴᱳ ᱠᱚᱨᱮ ᱜᱮ ᱧᱮᱞ ᱦᱩᱭ ᱟᱠᱟᱱᱟ ᱪᱟᱞᱟᱜ ᱠᱟᱱᱟ ᱠᱚ᱾ ᱟᱫᱚ ᱛᱚᱠᱷᱚᱱ ᱟᱨᱚ ᱢᱤᱫᱴᱮᱱ ᱤᱪᱪᱟᱹ ᱦᱩᱭᱩᱜᱼᱟ ᱡᱮᱸ ᱤᱧ ᱦᱚᱧ ᱪᱟᱞᱟᱜᱼᱟ ᱛᱤᱥ ᱪᱚᱧ ᱪᱟᱞᱟᱜ ᱟᱫᱚ ᱱᱚᱝᱠᱟ ᱢᱤᱫᱴᱮᱱ ᱵᱮᱯᱟᱨ ᱟᱨᱠᱤ ᱪᱟᱞᱟᱜ ᱛᱤᱥ ᱪᱚᱧ ᱪᱟᱞᱟᱜ ᱤᱭᱟᱹ ᱟᱨᱠᱤ᱾
ᱵᱨᱤᱡᱽ ᱛᱮᱢ ᱯᱟᱨᱚᱢ ᱵᱟᱲᱟ ᱟᱠᱟᱱᱟ ᱥᱟᱶ ᱛᱟᱦᱞᱮ?
ᱦᱳᱭ ᱚᱱᱟ ᱵᱨᱤᱡᱽ ᱛᱮᱫᱚ ᱯᱟᱨᱚᱢ ᱫᱚᱧ ᱯᱟᱨᱚᱢ ᱠᱟᱱ ᱜᱮᱭᱟ᱾
ᱵᱟᱨᱭᱟ ᱢᱮᱱᱟᱜ ᱛᱚ ᱢᱤᱫᱴᱟᱝ ᱫᱚ ᱨᱚᱵᱤᱱᱫᱨᱚᱱᱟᱛᱷ ᱥᱤᱛᱩ ᱠᱚ ᱢᱮᱛᱟᱜ ᱠᱟᱱᱟ ᱢᱤᱫᱴᱟᱝ ᱫᱚ ᱦᱟᱣᱲᱟ ᱵᱤᱡ ᱠᱚ ᱢᱮᱛᱟᱜ ᱠᱟᱱᱟ ᱥᱮ ᱦᱟᱸᱜ
ᱱᱤᱭᱟᱹ ᱯᱟᱥᱮᱡ ᱪᱚᱝ
ᱱᱚᱣᱟᱴᱟᱜ ᱡᱟᱦᱟᱸ ᱫᱚᱠᱚ ᱢᱮᱛᱟᱜ ᱠᱟᱱᱟ ᱤᱭᱟᱹ ᱢᱮᱲᱦᱮᱫ ᱛᱮᱠᱚ ᱡᱩᱛ ᱠᱟᱜᱼᱟ ᱡᱟᱦᱟᱸ ᱫᱚ ᱢᱤᱫᱴᱟᱝ ᱦᱚᱸ ᱱᱟᱴ ᱵᱟᱠᱚ ᱞᱟᱜᱟᱣᱟᱜ ᱠᱟᱱᱟ᱾ ᱱᱚᱣᱟ ᱱᱚᱣᱟ ᱥᱟᱵ ᱨᱮᱱᱟᱜ
ᱦᱳᱭ ᱦᱳᱭ ᱚᱱᱟ ᱚᱱᱟ ᱛᱮᱜᱮᱧ ᱯᱟᱨᱚᱢ ᱟᱠᱟᱱᱟ᱾
ᱨᱚᱵᱤᱱᱫᱡᱟ ᱫᱚ ᱚᱱᱟ ᱵᱟᱵᱮᱫ ᱛᱮ ᱴᱟᱸᱜᱟᱣ ᱢᱮᱱᱟᱜ ᱠᱷᱫ ᱡᱮᱞᱮᱧ ᱡᱮᱞᱤᱧ ᱱᱚᱦᱚᱭ ᱫᱟ ᱫᱚ ᱨᱚᱵᱤᱱᱫᱨᱚ ᱥᱤᱛᱩ ᱠᱚ ᱢᱮᱛᱟᱜ ᱠᱟᱱᱟ ᱦᱟᱸᱜ ᱚᱱᱟ ᱛᱮᱫᱚ ᱵᱟᱢ ᱥᱮᱱ ᱵᱟᱲᱟ ᱠᱟᱱᱟ
ᱵᱟᱝ
ᱟᱪᱪᱷᱟ ᱟᱨ ᱢᱟᱱᱮ ᱟᱨ ᱢᱮᱴᱨᱳ ᱵᱚᱱ ᱧᱮᱞ ᱠᱟᱜᱼᱟ ᱢᱮᱴᱨᱳ
ᱦᱮ ᱚᱱᱟ ᱢᱟᱛᱚ ᱟᱨᱚ ᱵᱟᱹᱧ ᱧᱮᱞ ᱠᱟᱱ᱾
ᱦᱚᱸ ᱱᱚᱣᱟ ᱦᱟᱣᱲᱟ ᱵᱤᱨᱤᱡ ᱞᱟᱛᱟᱨ ᱛᱮᱜᱛᱚ ᱪᱟᱞᱟᱜᱼᱟ᱾ ᱤᱧ ᱦᱚᱸ ᱵᱟᱹᱧ ᱧᱮᱞ ᱢᱟᱱᱮ ᱠᱚᱞ ᱫᱚ ᱥᱮᱱ ᱞᱮ ᱥᱮᱱ ᱠᱟᱱᱟ ᱚᱱᱟ ᱠᱤᱪᱷᱩ ᱠᱤᱪᱷᱩ ᱡᱟᱭᱜᱟ ᱫᱚᱧ ᱧᱮᱞ ᱟᱠᱟᱫ ᱫᱤᱭᱮ ᱯᱚᱨ ᱚᱱᱟ ᱡᱟᱦᱟᱸ ᱢᱮᱴᱨᱳ ᱚᱱᱟ ᱦᱚᱸ ᱤᱪᱪᱷᱟᱹ ᱢᱮᱱᱟᱜ ᱛᱤᱧᱟᱹ ᱤᱧᱟᱹᱜ ᱫᱟᱬᱟᱱ ᱨᱮᱱᱟᱜ ᱚᱸᱰᱮ ᱢᱮᱴᱨᱳ ᱨᱮ ᱪᱮᱫ ᱛᱟᱦᱮᱱ ᱫᱚᱧ ᱯᱟᱨᱚᱢᱚᱜᱼᱟ᱾
ᱟᱪᱪᱷᱟ ᱟᱪᱪᱷᱟ
ᱢᱟᱱᱮ ᱟᱸᱡᱚᱢ ᱛᱮᱫ ᱜᱮ ᱦᱩᱭ ᱟᱠᱟᱱᱟ ᱡᱮ ᱫᱟᱜ ᱞᱟᱜᱟᱣ ᱛᱮ ᱪᱟᱞᱟᱜᱼᱟ ᱦᱮᱸ ᱥᱮ᱾
ᱦᱳᱭ ᱦᱳᱭ ᱚᱱᱠᱟᱜᱮ ᱢᱟᱱᱮ ᱟᱸᱡᱚᱢᱜᱤ ᱦᱳᱭ ᱟᱠᱟᱱᱟ᱾
ᱦᱮᱸ ᱟᱨ ᱠᱳᱞᱠᱟᱛᱟ ᱨᱮ ᱡᱮᱢᱚᱱ ᱠᱚ ᱞᱟᱹᱭᱟ ᱡᱮ ᱡᱩ ᱢᱮᱱᱟᱜ ᱠᱟᱫᱟ ᱵᱟᱝ ᱢᱟᱱᱮ ᱡᱟᱸᱦᱟᱠᱚ ᱢᱮᱛᱟᱜ ᱚᱱᱟ ᱪᱤᱲᱤᱭᱟ ᱠᱷᱟᱱᱟ ᱦᱮᱱᱟᱜ ᱟᱨ ᱡᱟᱦᱟᱸ ᱥᱟᱭᱮᱱ ᱥᱤᱛᱤ ᱠᱚ ᱢᱮᱛᱟᱜ ᱠᱟᱱᱟ ᱚᱸᱰᱮᱱᱟᱜ ᱟᱹᱰᱤ ᱢᱚᱸᱡᱽ ᱡᱟᱭᱜᱟ ᱢᱮᱱᱟᱜ ᱟᱠᱟᱫᱟ ᱥᱟᱭᱮᱱᱥ ᱥᱤᱛᱤ ᱨᱮᱦᱚᱸ
ᱦᱳᱭ ᱦᱳᱭ
ᱟᱨ ᱛᱟᱦᱚᱞᱮ ᱚᱱᱟ ᱞᱟᱹᱣᱠᱟᱹ ᱠᱚᱢ ᱫᱮᱡ ᱵᱟᱲᱟ ᱠᱟᱱ ᱜᱮᱭᱟ
ᱵᱟᱭ ᱫᱮᱡ ᱠᱟᱱᱟ ᱢᱮᱛᱟᱜ ᱢᱤᱭᱤᱧ ᱥᱮ ᱪᱟᱞᱟᱣ ᱫᱚ ᱵᱟᱝ ᱦᱩᱭ ᱟᱠᱟᱱᱟ ᱥᱮ ᱚᱱᱠᱟ ᱞᱮᱠᱟ ᱫᱟᱬᱟᱱ ᱵᱷᱟᱵᱛᱮ ᱢᱟᱱᱮ ᱪᱟᱞᱟᱣ ᱛᱚ ᱵᱟᱝ ᱦᱩᱭ ᱠᱟᱱᱟ ᱥᱮ ᱫᱟᱬᱟᱱ ᱞᱮᱠᱟ ᱛᱮᱫᱚ
ᱤᱥᱠᱩᱞ ᱠᱤᱝᱵᱟ ᱠᱚᱞᱮᱡᱽ ᱠᱷᱚᱱ ᱚᱱᱠᱟ ᱦᱚᱭ ᱫᱟᱬᱟ ᱵᱟᱠᱚ ᱤᱫᱤᱠᱟᱫ ᱯᱮᱭᱟ
ᱵᱟᱝ ᱵᱟᱠᱚ ᱤᱫᱤ ᱠᱟᱜ ᱞᱮᱭᱟ
ᱦᱩᱸ ᱟᱪᱪᱷᱟ
ᱴᱷᱤᱠ ᱜᱮᱭᱟ ᱛᱚᱵᱮ᱾
ᱦᱳᱭ ᱢᱟ ᱴᱟᱭᱤᱢ ᱦᱚᱸ ᱚᱠᱛᱚ ᱪᱟᱵᱟᱭᱮᱱ ᱛᱟᱞᱟᱝᱼᱟ ᱴᱷᱤᱠ ᱟᱪᱷᱮ ᱦᱩᱸ ᱥᱟᱹᱜᱩᱱ ᱧᱤᱫᱟᱹ᱾